ᱦᱮᱸ ᱡᱚᱦᱟᱨ ᱜᱮ ᱪᱮᱫ ᱮᱢ ᱪᱤᱠᱟᱹᱭᱮᱫᱟ?
ᱪᱮᱫ ᱪᱤᱠᱟᱹ ᱫᱚ ᱫᱟᱠᱟ ᱠᱚ ᱡᱚᱢ ᱦᱩᱭ ᱮᱱᱟ। ᱟᱨ ᱫᱟᱠᱟ ᱡᱚᱢ ᱦᱩᱭ ᱠᱟᱛᱮᱜ ᱱᱚᱜ ᱚᱭ ᱠᱷᱮᱞ ᱧᱮᱞ ᱦᱩᱭᱩᱜ ᱠᱟᱱ ᱛᱟᱦᱮᱱᱟ। ᱠᱷᱮᱞᱳᱰ ᱡᱟᱦᱟᱸ ᱫᱚ ᱚᱱᱟᱞᱮᱠᱟ ᱵᱤᱥᱥᱚ ᱨᱮᱱᱟᱜ ᱠᱷᱮᱞ ᱦᱩᱭᱩᱜ ᱠᱟᱱᱟ ᱯᱷᱩᱴᱵᱚᱞ। ᱵᱚᱞ ᱮᱱᱮᱡ ᱚᱱᱟ ᱧᱮᱞ ᱦᱩᱭᱩᱜ ᱠᱟᱱ ᱛᱟᱦᱮᱱᱟ ᱱᱤᱛ ᱱᱷᱟᱜ ᱢᱮᱥᱤ ᱼᱼ ᱦᱮᱸ ᱢᱤᱫᱴᱮᱱ ᱵᱟᱭ ᱜᱩᱞ ᱫᱟᱲᱮ ᱠᱟᱫᱟ ᱴᱨᱟᱭ ᱵᱟᱠᱟᱨ ᱨᱮ᱾ ᱯᱮᱱᱟᱞᱴᱤ ᱨᱮ ᱟᱨ ᱟᱠᱚ ᱢᱤᱫᱴᱮᱱ ᱜᱚᱞ ᱠᱚ ᱡᱚᱢᱟᱠᱟᱫᱟ।
ᱦᱮᱸ ᱞᱟᱹᱭ ᱢᱮ᱾
ᱢᱮᱱᱫᱟᱹᱧ ᱢᱮᱥᱤᱭᱟᱜ ᱠᱷᱮᱞ ᱧᱮᱞ ᱦᱩᱭᱩᱜ ᱠᱟᱱ ᱛᱟᱦᱮᱱᱟ ᱦᱳᱭ ᱦᱳᱭ ᱵᱤᱥᱥᱚᱠᱟᱯ ᱠᱷᱮᱞ ᱧᱮᱞ ᱦᱩᱭᱩᱜ ᱠᱟᱱ ᱛᱟᱦᱮᱱᱟ।
ᱟᱸᱡᱚᱢᱚᱜ ᱠᱟᱱᱟ?
ᱚ ᱟᱨ ᱪᱮᱫ ᱯᱮ ᱩᱛᱩ ᱞᱮᱫᱟ?
ᱩᱛᱩ ᱞᱮᱫᱟᱞᱮ ᱟᱞᱮᱫᱚ ᱛᱮᱦᱮᱧ ᱫᱚ ᱟᱹᱞᱩ ᱥᱚᱣᱟᱵᱤᱱ। ᱟᱨ ᱫᱟᱹᱞ।
ᱚ
ᱟᱯᱮ ᱯᱮ ᱡᱚᱢ ᱠᱮᱫᱟ?
ᱡᱚᱛᱚ ᱦᱚᱲ ᱯᱮ ᱡᱚᱢ ᱠᱮᱫᱟ ᱥᱮ ᱟᱢ ᱢᱮᱠᱞᱟ ᱜᱮᱢ ᱡᱚᱢ ᱠᱮᱫᱟ?
ᱵᱟᱝᱼᱟ ᱵᱟᱵᱟ ᱫᱚ ᱵᱟᱭ ᱡᱚᱢ ᱟᱠᱟᱫ ᱛᱟᱦᱮᱱᱟ᱾ ᱟᱫᱚ ᱡᱚᱢᱫᱟᱭ ᱩᱱᱤ ᱦᱚᱸ?
ᱚ
ᱛᱟᱦᱚᱞᱮ ᱫᱟᱫᱟ ᱟᱫᱚᱭ ᱫᱟᱜ ᱟᱵᱚᱱᱟ ᱥᱮ ᱵᱟᱝ ᱪᱮᱫ ᱞᱮᱠᱟ ᱵᱩᱡᱷᱟᱹᱜ ᱠᱟᱱᱟ?
ᱦᱮᱸ ᱨᱤᱢᱤᱞ ᱫᱚ ᱨᱤᱢᱤᱨ ᱫᱟᱭ ᱛᱚ ᱫᱟᱜ ᱫᱟᱜᱟᱭ ᱢᱚᱱᱮ ᱦᱚ ᱜᱟᱵᱟ ᱢᱮᱭᱟᱝ ᱦᱚᱞᱟ ᱢᱟᱦᱟᱫᱮᱨ ᱜᱮ ᱫᱚᱢᱮ ᱫᱟᱜ ᱮ ᱛᱟᱦᱮᱸᱜᱼᱟ। ᱛᱚ ᱯᱨᱚᱛᱤᱫᱤᱱ ᱜᱮ ᱫᱟᱜ ᱠᱮᱫᱟᱭ? ᱟᱨ ᱛᱮᱦᱮᱧ ᱫᱚ ᱥᱮᱛᱟᱜ ᱵᱮᱲᱟ ᱫᱟᱜᱮᱫ ᱛᱟᱦᱮᱸᱫ ᱟᱭ ᱱᱤᱛᱚᱜ ᱫᱚ ᱯᱷᱟᱸᱠ ᱠᱟᱫᱟᱭ। ᱵᱩᱡᱩᱜ ᱠᱟᱱᱟ ᱟᱨᱦᱚᱸ ᱨᱤᱢᱤᱞ ᱨᱤᱢᱤᱞ ᱜᱮ ᱦᱳᱭᱛᱳ ᱟᱨᱦᱚᱸ ᱜᱟᱯᱟ
ᱟᱪᱪᱷᱟ ᱟᱢ ᱫᱚ ᱠᱷᱮᱞᱳᱰᱤᱜ ᱠᱷᱮᱞᱳᱰ ᱡᱚᱜᱚᱛ ᱨᱮ ᱪᱮᱫ ᱠᱚᱢ ᱠᱩᱥᱤᱭᱟᱜ ᱜᱮᱭᱟ ᱚᱠᱟᱠᱚ ᱠᱷᱮᱞ ᱮᱢ ᱠᱩᱥᱤᱭᱟᱜᱼᱟ?
ᱤᱧ ᱫᱚ ᱱᱤᱛᱚᱜ ᱫᱚ ᱠᱷᱮᱞ ᱫᱚ ᱡᱚᱛᱚ ᱠᱷᱮᱞ ᱠᱩᱥᱤ ᱫᱚᱧ ᱠᱩᱥᱤᱭᱟᱜ ᱜᱮᱭᱟ। ᱯᱷᱩᱴᱵᱚᱞ ᱠᱷᱮᱞ ᱦᱚᱧ ᱠᱩᱥᱤᱭᱟᱜ ᱜᱮᱭᱟ᱾ ᱠᱟᱵᱟᱰᱤ ᱠᱷᱮᱞ ᱦᱚᱠᱤ ᱠᱷᱮᱞ᱾ ᱠᱩᱥᱤ ᱫᱚᱩᱧ ᱠᱩᱥᱤᱭᱟᱜ ᱜᱮᱭᱟ ᱟᱫᱚ ᱦᱮᱸ ᱥᱩᱢᱚᱭ ᱠᱚ ᱵᱟᱝ ᱦᱩᱭᱩᱜ ᱠᱟᱱ ᱠᱷᱟᱹᱛᱤᱨ ᱼᱼ ᱛᱮ ᱦᱟᱸᱜ ᱟᱫᱚ ᱚᱱᱮ ᱛᱮᱦᱮᱧ ᱜᱟᱯᱟ ᱫᱚ ᱵᱟᱹᱧ ᱠᱷᱮᱞ ᱠᱟᱱᱟ।
ᱟᱪᱪᱷᱟ ᱟᱯᱮ ᱚᱱᱛᱮ ᱨᱮ ᱪᱮᱫ ᱠᱚ ᱪᱮᱫ ᱠᱚ ᱠᱷᱮᱞᱳᱰ ᱨᱮᱱᱟᱜ ᱮᱸ ᱵᱮᱥᱤ ᱪᱚᱞ ᱦᱮᱱᱟᱜ ᱟᱠᱟᱫᱟ?
ᱵᱤᱥᱮᱥ ᱠᱟᱭᱛᱮ ᱟᱞᱮ ᱱᱚᱛᱮ ᱫᱚ ᱯᱷᱩᱴᱵᱚᱞ ᱠᱚᱜᱮ ᱠᱚ ᱠᱷᱮᱞ ᱵᱟᱲᱟᱭ ᱜᱮᱭᱟ। ᱜᱚᱰᱟ ᱠᱚᱨᱮ ᱠᱚᱲᱟ ᱜᱤᱫᱽᱨᱟᱹ ᱠᱚ ᱟᱨ ᱼᱼ ᱤᱱ ᱚᱱᱟ ᱠᱚᱜᱮ ᱧᱮᱞᱚᱜᱚᱜᱼᱟ।
ᱟᱞᱮ ᱥᱮᱱ ᱫᱚ ᱠᱷᱮᱞᱳᱰ ᱫᱚ ᱯᱷᱩᱴᱵᱚᱞ ᱠᱚ ᱠᱷᱮᱞᱳᱰ ᱜᱮᱭᱟ ᱵᱷᱚᱞᱤᱵᱚᱞ ᱠᱚᱦᱚᱸ ᱠᱚ ᱠᱷᱮᱞᱳᱰ ᱜᱮᱭᱟ ᱾ ᱥᱟᱶᱛᱮ ᱠᱨᱤᱠᱮᱴ ᱠᱚᱦᱚᱸ ᱾
ᱟᱪᱪᱷᱟ ᱾ ᱟᱨ ᱤᱭᱟᱹ ᱵᱷᱚᱞᱤᱵᱚᱞ ᱪᱮᱼᱠᱟ ᱠᱚ ᱠᱷᱮᱞᱟ? ᱠᱟᱹᱴᱤᱡ ᱮᱢ ᱞᱟᱹᱭ ᱞᱮᱠᱷᱟᱱ ᱵᱷᱟᱞᱤ ᱠᱚᱜᱼᱟ ᱚᱱᱟ ᱢᱚᱛᱚ ᱵᱟᱹᱧ ᱵᱟᱲᱟᱭ ᱤᱧ ᱾
ᱵᱷᱚᱞᱤᱵᱚᱞ ᱫᱚ ᱠᱷᱮᱞ ᱟᱠᱚ ᱱᱚᱝᱠᱟ ᱟᱨ ᱛᱟᱞᱟ ᱨᱮ ᱱᱮᱴ ᱴᱟᱸᱜᱟᱣ ᱛᱟᱦᱮᱱᱟ ᱡᱟᱞᱟᱢ ᱞᱮᱠᱟ ᱟᱨ ᱦᱟᱱᱟ ᱫᱚ ᱟᱨ ᱚᱲᱟᱜ ᱦᱟᱹᱴᱤᱧ ᱛᱟᱦᱮᱱᱟ ᱵᱟᱨᱭᱟ ᱚᱲᱟᱜ ᱚᱱᱟ ᱢᱚᱫᱽᱫᱷᱮ ᱨᱮ ᱪᱷᱚᱡᱚᱱ ᱠᱟᱛᱮ ᱠᱚ ᱠᱷᱮᱞᱟ ᱦᱮᱸ ᱛᱩᱨᱩᱭ ᱦᱚᱲ ᱠᱟᱛᱮ ᱾ ᱚᱱᱟ ᱫᱚ ᱦᱟᱱᱛᱮ ᱱᱟᱛᱮ ᱠᱚ ᱫᱟᱞᱟ। ᱫᱟᱞ ᱯᱟᱨᱚᱢᱚᱜ ᱠᱚ ᱡᱟᱦᱟᱸ ᱫᱷᱟᱨᱮ ᱠᱚ ᱧᱩᱨᱩ ᱦᱚᱪᱚᱭᱟ᱾ ᱟᱨ ᱡᱩᱫᱤ ᱦᱟᱹᱱᱠᱩ ᱠᱚ ᱧᱩᱨᱩ ᱦᱚᱪᱚ ᱠᱮᱫᱟ ᱛᱚ ᱱᱩᱠᱩ ᱯᱚᱭᱮᱱᱴ ᱠᱚ ᱧᱟᱢ ᱠᱮᱫᱟ ᱾ ᱱᱚᱝᱠᱟ ᱾
ᱚ ᱾ ᱦᱮᱸ ᱛᱚ ᱛᱟᱦᱚᱞᱮ ᱵᱷᱟᱹᱞᱤ ᱜᱮ ᱵᱟᱰᱟᱭ ᱜᱮᱭᱟᱢ ᱤᱧ ᱦᱚᱧ ᱵᱩᱡ ᱠᱮᱫ ᱜᱮᱭᱟ ᱾ ᱡᱮ ᱱᱚᱝᱠᱟ ᱠᱚ ᱠᱷᱞᱟ ᱢᱮᱱᱛᱮ ᱾ ᱦᱮᱸᱥᱮ ᱾
ᱟᱪᱪᱷᱟ ᱾
ᱦ
ᱛᱟᱦᱚᱞᱮ ᱟᱯᱮ ᱠᱚᱫᱚ ᱡᱟᱹᱯᱤᱫ ᱜᱮ ᱡᱟᱹᱯᱤᱫ ᱠᱮᱫᱟ ᱠᱚ ᱥᱮ ᱟᱹᱣᱨᱤ?
ᱡᱟᱹᱯᱤᱫ ᱫᱚ ᱟᱹᱲᱨᱤ ᱞᱮ ᱡᱟᱯᱤᱫᱟ ᱡᱚᱢ ᱧᱩ ᱜᱮ ᱟᱣᱲᱤ ᱦᱩᱭᱩᱜᱼᱟ ᱾ ᱡᱚᱢ ᱧᱩ ᱠᱟᱛᱮ ᱡᱟᱹᱯᱤᱫ ᱫᱟᱞᱮ ᱦᱟᱸᱜ ᱮᱜᱟᱨᱚᱴᱟ ᱥᱮᱫ ᱟᱫᱚ ᱱᱚᱜᱼᱚᱭ ᱛᱚ ᱵᱟᱡᱟᱜ ᱠᱟᱱᱟ ᱾ ᱫᱚᱥ
ᱛᱤᱨᱮᱯᱮ ᱡᱚᱢ ᱧᱩᱭᱟ ᱟᱯᱮ ᱫᱚ? ᱦᱳᱭ ᱛᱤ ᱨᱮ ᱟᱯᱮ ᱫᱚᱯᱮ ᱡᱚᱢ ᱧᱩᱭᱟ ᱟᱹᱰᱤ ᱟᱭᱢᱟ ᱜᱮ ᱥᱟᱰᱮᱭᱮᱱᱟ ᱾
ᱦᱮᱸ ᱱᱤᱛᱚᱜ ᱫᱚ ᱫᱟᱠᱟ ᱠᱚᱜᱮ ᱞᱮ ᱡᱚᱢ ᱜᱮᱭᱟ ᱟᱨ ᱨᱩᱴᱤ ᱠᱚᱦᱚᱸ ᱫᱟᱠᱟ ᱟ ᱠᱚᱦᱚᱸ ᱡᱮᱫᱤᱱ ᱚᱠᱟ ᱞᱮᱠᱟᱞᱮ ᱡᱚᱢᱟ ᱤᱥᱤᱱ ᱟᱞᱮ ᱦᱮᱸᱥᱮ
ᱦᱳᱭ ᱦᱳᱭ ᱾ ᱟᱯᱮ ᱟᱯᱮ ᱚᱱᱛᱮ ᱨᱮᱫᱚ ᱥᱟᱱᱛᱟᱲᱤ ᱜᱷᱩᱲᱤ ᱧᱟᱢᱚᱜ ᱟᱥᱮ ᱵᱟᱝ?
ᱥᱟᱱᱛᱟᱲᱤ ᱜᱷᱚᱲᱤ ᱦᱮᱸ ᱧᱟᱢᱚᱜ ᱜᱮᱭᱟ ᱾
ᱚ ᱾ ᱵᱟᱠᱷᱟᱡ ᱯᱟᱹᱦᱤᱞ ᱫᱚ ᱵᱟᱝ ᱛᱟᱦᱮᱸ ᱠᱟᱱ ᱛᱟᱵᱚᱱᱟ ᱾ ᱟᱵᱚ ᱢᱟ ᱪᱷᱟᱹᱛᱤᱠ ᱞᱮᱠᱟᱱᱟᱜ ᱛᱮᱜᱮ ᱵᱚᱱ ᱜᱷᱩᱲᱤᱜ ᱠᱟᱱ ᱱᱚᱣᱟ ᱱᱚᱣᱟ ᱜᱷᱩᱲᱤ ᱨᱮᱢᱟ ᱢᱟᱱᱮ ᱡᱚᱡᱚᱢ ᱞᱮᱠᱟ ᱞᱮᱠᱟ ᱛᱮᱜᱮ ᱟᱹᱪᱩᱨᱚᱜ ᱠᱟᱱᱟ ᱾ ᱟᱨ ᱟᱵᱚ ᱥᱟᱱᱛᱟᱲ ᱠᱚᱣᱟᱜ ᱜᱷᱩᱲᱤ ᱫᱚ ᱞᱮᱸᱜᱟ ᱫᱷᱟᱨᱮ ᱛᱮ ᱾
ᱦᱳᱭ ᱾
ᱦ ᱟᱪᱪᱷᱟ ᱟᱯᱮ ᱚᱱᱛᱮ ᱨᱮᱫᱚ ᱪᱮᱫ ᱠᱚ ᱜᱸᱮᱫᱟᱜ ᱠᱚᱠᱚ ᱵᱟᱸᱫᱮ ᱜᱮᱭᱟ ᱪᱮᱫ ᱠᱚ ᱪᱚᱞ ᱦᱮᱱᱟᱜ ᱟᱠᱟᱫ ᱛᱟᱯᱮᱭᱟ?
ᱟᱨ ᱜᱮᱸᱫᱟᱜ ᱫᱚ ᱡᱟᱦᱟᱸ ᱡᱩᱫᱤ ᱵᱚᱸᱜᱟ ᱵᱩᱨᱩ ᱠᱚᱨᱮ ᱫᱚ ᱾ ᱚᱱᱮ ᱯᱟᱹᱧᱪᱤ ᱜᱮᱸᱫᱟᱜ ᱥᱩᱛᱟᱹᱢ ᱜᱮᱸᱫᱟᱜ ᱚᱱᱮ ᱥᱩᱛᱟᱹᱢ ᱨᱮ ᱡᱟᱦᱟᱸ ᱯᱷᱮᱱᱥᱤ ᱜᱮᱸᱫᱟᱜ ᱧᱟᱢᱚᱜ ᱠᱟᱱᱟ ᱥᱟᱫᱟᱣᱟᱜ ᱚᱱᱟ ᱠᱚᱜᱮ ᱠᱚ ᱵᱟᱸᱫᱮᱭᱟ ᱟᱨ ᱮᱱᱢᱤ ᱮᱱᱢᱤ ᱚᱲᱟᱜ ᱠᱚᱨᱮ ᱟᱨ ᱵᱟᱝᱠᱷᱟᱱ ᱡᱟᱦᱟᱸᱟᱭ ᱯᱮᱲᱟ ᱟᱲᱟᱜ ᱠᱚᱢ ᱪᱟᱞᱟᱜᱼᱟ ᱛᱟᱦᱞᱮ ᱱᱮᱛᱟᱨ ᱢᱟ ᱟᱹᱰᱤ
ᱥᱟᱹᱲᱤ ᱩᱰᱩᱠ ᱟᱠᱟᱱᱟ ᱥᱮ ᱚᱱᱟ ᱫᱚ ᱞᱮᱸᱡᱮᱨ ᱞᱮᱸᱡᱮᱨ ᱴᱟᱭᱤᱯ ᱥᱟᱹᱲᱤ ᱠᱚ ᱞᱟᱹᱭᱟ ᱚᱱᱠᱟᱱᱟᱜ ᱠᱚᱠᱚ ᱵᱟᱸᱫᱮ ᱜᱮᱭᱟ ᱠᱚ ᱾ ᱟᱨ ᱟᱯᱮ ᱥᱮᱫ ᱫᱚ
ᱟᱞ ᱥᱮᱱ ᱫᱚ ᱵᱟᱸᱫᱮ ᱜᱮᱭᱟ ᱠᱚ ᱥᱩᱛᱟᱹᱢ ᱥᱟᱹᱲᱤ ᱦᱮᱸ ᱟᱨ ᱱᱚᱣᱟ ᱴᱨᱤᱠᱚᱳᱴ ᱥᱟᱹᱲᱤ ᱦᱚᱸᱠᱚ ᱵᱟᱸᱫᱮ ᱜᱮᱭᱟ ᱦᱳᱭ ᱥᱩᱛᱟᱹᱢ ᱢᱮᱥᱟ ᱠᱟᱛᱮ ᱡᱟᱦᱟᱸ ᱡᱟᱦᱟᱸ ᱟᱫᱟᱢ ᱥᱩᱛᱟᱹᱢ ᱛᱩᱟᱹᱢ ᱟᱫᱢ ᱫᱚ ᱴᱨᱤᱠᱚᱴ ᱢᱮᱥᱟ ᱛᱟᱦᱮᱢ ᱠᱟᱱᱟ ᱦᱚᱸᱠᱚ ᱵᱟᱸᱫᱮ ᱜᱮᱭᱟ ᱵᱩᱨᱩ ᱫᱟᱬᱟᱱ ᱦᱚᱲ ᱛᱚ ᱱᱚᱛᱮ ᱫᱚ ᱵᱩᱨᱩ ᱵᱟᱝᱠᱷᱟᱱ ᱫᱚ ᱵᱟᱝ ᱥᱟᱦᱟᱱ ᱥᱟᱠᱟᱢ ᱩᱫ ᱠᱚᱠᱚ ᱦᱟᱞᱟᱝᱟ ᱞᱚᱥᱚᱛ ᱥᱩᱛᱟᱹᱢ ᱥᱟᱹᱲᱤᱮ ᱵᱟᱸᱫᱮ ᱢᱚᱴᱚ ᱜᱮᱛᱚ ᱫᱚ ᱟᱨ ᱵᱟᱝ ᱦᱩᱭᱩᱜᱼᱟ
ᱦᱮᱸ ᱛᱟᱞᱦᱮ ᱦᱮᱸ ᱠᱩᱞᱤᱭᱮᱫ ᱠᱩᱞᱤᱭᱮᱫ ᱢᱤᱭᱟᱹᱧ ᱛᱟᱦᱚᱞᱮ ᱦᱮᱸ ᱟᱵᱮᱱ ᱟᱢ ᱢᱟᱛᱚᱢ ᱞᱟᱹᱭ ᱠᱮᱫᱟ ᱡᱮ ᱟᱯᱮ ᱥᱮᱫ ᱫᱚ ᱵᱩᱨᱩ ᱠᱚ ᱢᱮᱱᱟᱜᱼᱟ ᱟᱨ ᱮ ᱥᱟᱨᱡᱚᱢ ᱫᱟᱨᱮ ᱠᱚ ᱢᱮᱱᱟᱜᱼᱟ ᱛᱤᱨᱤᱞ ᱫᱟᱨᱮ ᱠᱚ ᱢᱮᱱᱟᱜᱼᱟ ᱦᱮᱸᱥᱮ ᱛᱟᱦᱚᱞᱮ ᱚᱱᱟ ᱥᱟᱠᱟᱢ ᱠᱚᱯᱮ ᱯᱟᱟᱹᱴᱤ ᱜᱮᱭᱟ ᱥᱮ ᱵᱟᱯᱮ ᱯᱟᱟᱹᱴᱤᱭᱟ
ᱦᱳᱭ ᱥᱟᱠᱟᱢ ᱠᱚᱫᱞᱮ ᱯᱟᱹᱴᱤ ᱜᱮᱭᱟ ᱥᱟᱠᱟᱢ ᱫᱚ ᱵᱟᱦᱮ ᱥᱟᱠᱟᱢᱞᱮ ᱯᱟᱹᱴᱤ ᱠᱟᱛᱮ ᱯᱟᱛᱲᱟ ᱨᱮ ᱯᱟᱹᱴᱤᱭᱟ ᱯᱟᱛᱲᱟ ᱠᱚ ᱯᱟᱹᱴᱤᱭᱟ ᱯᱷᱩᱲᱩᱜ ᱠᱚ ᱯᱟᱹᱴᱤᱭᱟ
ᱚ ᱚᱱᱟ ᱦᱚᱸ ᱟᱠᱷᱨᱤᱧᱟᱯᱮ ᱥᱮ ᱡᱚᱢ ᱞᱟᱹᱜᱤᱫ ᱯᱮ ᱯᱟᱹᱴᱤᱭᱟ
ᱵᱟᱝᱼᱟ ᱱᱚᱰᱮ ᱫᱚ ᱚᱱᱠᱟ ᱫᱚ ᱱᱚᱣᱟ ᱥᱩᱨ ᱥᱩᱯᱩᱨ ᱴᱚᱞᱟ ᱠᱚᱨᱮ ᱫᱚ ᱵᱟᱝ ᱧᱮᱞ ᱦᱩᱭᱩ ᱠᱟᱱᱟ ᱮᱴᱟᱜ ᱮᱴᱟᱜ ᱴᱚᱞᱟ ᱠᱚᱨᱮ ᱫᱚ ᱥᱮ ᱮᱴᱟᱜ ᱟᱹᱛᱩ ᱠᱚᱨᱮ ᱫᱚ ᱧᱮᱞ ᱦᱩᱭ ᱟᱠᱟᱱᱟ ᱟᱠᱷᱨᱤᱧ ᱞᱟᱹᱜᱤᱫ ᱫᱚ ᱠᱚ ᱯᱟᱛᱲᱟᱭ ᱜᱮᱭᱟ ᱯᱟᱛᱲᱟ ᱠᱚ ᱯᱟᱟᱹᱴᱤ ᱜᱮᱭᱟ ᱟᱞᱮ ᱱᱚᱣᱟ ᱠᱚᱨᱮ ᱫᱚ ᱡᱚᱢ ᱞᱟᱹᱜᱤᱫ ᱜᱮ ᱚᱲᱟᱜ ᱞᱟᱹᱜᱤᱫ ᱜᱮ ᱵᱟ ᱱᱮᱛᱟᱨ ᱫᱚ ᱟᱨ ᱯᱟᱛᱟ ᱠᱚᱠᱚ ᱯᱟᱹᱴᱤ ᱠᱟᱛᱮᱫ ᱠᱚ ᱫᱚᱦᱚᱭᱟ ᱨᱚᱦᱚᱲ ᱠᱟᱜᱼᱟ ᱠᱚ ᱛᱚᱞ ᱫᱚᱦᱚ ᱠᱟᱜᱼᱟ ᱠᱚ ᱚᱱᱟᱨᱮ ᱡᱚᱢ ᱞᱟᱹᱜᱤᱫ
ᱦᱮᱸ ᱟᱨ ᱛᱟᱦᱚᱞᱮ ᱟᱯᱮ ᱫᱚ ᱫᱟ ᱚᱠᱟ ᱠᱚᱫᱚ ᱯᱮ ᱤᱥᱤᱱᱟ ᱪᱮᱫ ᱛᱮ
ᱟᱞᱮ ᱱᱚᱛᱮ ᱫᱚ ᱥᱟᱦᱟᱱ ᱛᱮᱜᱮ ᱦᱮᱸ ᱢᱮᱱᱟᱜ ᱠᱚᱣᱟ ᱡᱟᱦᱟᱸ ᱫᱚ ᱱᱤᱛᱚᱜ ᱜᱮᱥ ᱛᱮᱦᱚᱸ ᱠᱚ ᱤᱥᱤᱱ ᱵᱟᱲᱟᱭ ᱜᱮᱭᱟ ᱜᱮᱥ ᱦᱮᱸ ᱥᱩᱨᱵᱩᱨᱩ ᱛᱚ ᱟᱫᱚ ᱟᱹᱜᱩᱭᱟᱠᱚ ᱥᱟᱦᱟᱱ ᱠᱚ ᱥᱟᱦᱟᱱ ᱠᱚᱠᱚ ᱟᱹᱜᱩ ᱫᱚᱦᱚ ᱠᱟᱜᱼᱟ ᱯᱟᱲᱟᱜ ᱠᱟᱫᱟ ᱠᱚ ᱦᱟᱱᱮ ᱢᱟᱲᱟᱝ ᱠᱚ ᱟᱹᱜᱩ ᱫᱚᱦᱚ ᱟᱠᱟᱫ ᱥᱤᱛᱩᱝ ᱫᱤᱱ ᱜᱮ ᱟᱫᱚ ᱱᱤᱛᱚᱜ ᱫᱚ ᱚᱱᱟ ᱠᱚᱠᱚ ᱴᱷᱮᱠᱟᱣ ᱜᱮᱭᱟ
ᱦᱮᱸ
ᱟᱫᱚ ᱱᱤᱛᱚᱜ ᱡᱟᱹᱯᱩᱫ ᱵᱟᱲᱟ ᱟᱠᱟᱫ ᱡᱟᱹᱯᱩᱫ ᱞᱮ ᱞᱮᱠᱷᱟᱱ ᱫᱚ ᱥᱟᱦᱟᱱ ᱠᱚᱫᱚ ᱠᱚ ᱩᱢᱩᱞ ᱠᱟᱜᱼᱟ ᱡᱟᱦᱟᱸᱭ ᱠᱚᱫᱚ ᱠᱚᱴᱷᱟ ᱪᱮᱛᱟᱱ ᱨᱮ ᱚᱠᱚᱭ ᱠᱚᱫᱚ ᱪᱩᱞᱦᱟᱹ ᱪᱮᱛᱟᱱ ᱨᱮ ᱥᱟᱦᱟᱱ ᱠᱚ ᱫᱚᱦᱚ ᱠᱟᱜᱼᱟ ᱨᱚᱦᱚᱲᱚᱜ ᱠᱚᱜ ᱢᱟ ᱮᱱᱠᱷᱟᱱ ᱫᱟᱠᱟ ᱤᱥᱤᱱ ᱠᱚᱨᱮ ᱡᱩᱛ ᱡᱩᱛᱩᱜᱼᱟ ᱢᱚᱡᱽ ᱛᱮ ᱫᱟᱜ ᱛᱮ ᱞᱚᱦᱚᱫ ᱚᱫᱟ ᱞᱮᱱᱠᱷᱟᱱ ᱵᱟᱝ ᱡᱩᱞᱩᱜᱼᱟᱜ ᱥᱮ ᱫᱷᱩᱸᱣᱟᱹᱜᱼᱟ
ᱦᱮᱸ
ᱟᱯᱮ ᱚᱱᱟ ᱠᱚᱨᱮ ᱫᱚ ᱪᱮᱫ ᱛᱮᱠᱚ ᱤᱥᱤᱱ ᱜᱮᱭᱟ
ᱤᱭᱟᱹ ᱥᱩᱨ ᱨᱮ ᱵᱤᱨ ᱠᱚ ᱫᱚᱢᱮ ᱢᱮᱱᱟᱜ ᱟᱛᱚ ᱵᱤᱨ ᱠᱚ ᱞᱟᱴᱟ ᱠᱚ ᱜᱟᱡᱟᱨ ᱠᱚ
ᱦᱟᱯᱮ
ᱫᱚᱢᱮ ᱢᱮᱱᱟᱜᱼᱟ ᱟᱫᱚ ᱚᱸᱰᱮ ᱠᱷᱚᱱᱜᱮ ᱥᱟᱦᱟᱱ ᱞᱮ ᱟᱹᱜᱩᱭᱟ ᱟᱨ ᱥᱟᱦᱟᱱ ᱟᱹᱜᱩ ᱠᱟᱛᱮᱜ ᱥᱟᱦᱟᱱ ᱛᱮᱜᱞᱮ ᱤᱥᱤᱱᱟ ᱫᱟᱠᱟ ᱩᱛᱩᱞᱮ ᱤᱥᱤᱱᱟ
ᱟᱨ ᱟᱯᱮ ᱚᱱᱛᱮ ᱫᱚ ᱪᱮᱫ ᱠᱚᱯᱮ ᱥᱟᱦᱟᱱ ᱜᱮᱭᱟ ᱪᱮᱫ ᱥᱟᱦᱟᱱ ᱠᱚ
ᱟᱞᱮ ᱥᱮᱫ ᱨᱮ ᱫᱚ ᱥᱟᱨᱡᱚᱢ ᱥᱟᱦᱟᱱ ᱟᱨ ᱡᱟᱦᱟᱸ ᱡᱟᱦᱟᱸ ᱢᱚᱴᱟ ᱢᱚᱴᱟ ᱫᱟᱨᱮ ᱠᱚ ᱩᱥᱩᱞ ᱠᱚᱜᱼᱟ ᱥᱮ ᱚᱱᱟ ᱠᱚᱫᱚ, ᱚᱱᱟ ᱠᱚᱫᱚ ᱵᱟᱝᱠᱚ ᱢᱟᱜ ᱦᱚᱪᱚᱣᱟᱞᱮᱭᱟ ᱟᱨ ᱡᱟᱦᱟᱸ ᱠᱚᱪᱮ ᱠᱚᱪᱮ ᱫᱟᱨᱮ ᱜᱮ ᱫᱟᱨᱮ ᱠᱚ ᱛᱟᱦᱮᱱ ᱜᱮᱭᱟ ᱚᱱᱟ ᱠᱚᱜᱮᱞᱮ ᱢᱟᱜᱽ ᱜᱮᱭᱟ ᱟᱨ ᱦᱟᱴ ᱠᱚ ᱢᱮᱱᱟᱜᱼᱟ ᱦᱟᱴ ᱠᱚ ᱢᱟᱫ ᱠᱚ ᱟᱨ ᱚᱲᱟᱜ ᱥᱩᱨ ᱵᱟᱲᱜᱮ ᱠᱚᱨᱮ ᱞᱮ ᱨᱚᱦᱚᱭ ᱠᱮᱜ ᱨᱚᱦᱚᱭ ᱠᱟᱜ ᱜᱮᱭᱟᱞᱮ ᱫᱟᱨᱮ ᱠᱚ ᱱᱤᱢ ᱫᱟᱨᱮ ᱠᱚ ᱢᱮᱱᱟᱜᱼᱟ ᱪᱚᱞᱞᱟ ᱫᱟᱨᱮ ᱠᱚ ᱚᱱᱟ ᱠᱚᱻ ᱜᱮᱞᱮ ᱢᱟᱜᱟ ᱟᱨ ᱚᱱᱟ ᱠᱚᱛᱮ ᱜᱮ ᱫᱟᱠᱟ ᱫᱚᱞᱮ ᱤᱥᱤᱱᱟ
ᱟᱯᱮ ᱟᱯᱮ ᱚᱱᱟ ᱠᱚᱨᱮ ᱫᱚ ᱚᱱᱟ ᱠᱚᱜᱮᱯᱮ ᱥᱟᱱᱟ ᱮᱴᱟᱜ ᱥᱟᱦᱟᱱ ᱠᱚ ᱵᱟᱹᱱᱩᱜ ᱟᱠᱟᱫᱟ
ᱵᱟᱝᱟ ᱮᱴᱟᱜ ᱥᱟᱦᱟᱱ ᱠᱚᱫᱚ ᱵᱟᱹᱱᱩᱜᱼᱟ
ᱟᱪᱪᱷᱟ ᱡᱟᱠ ᱟᱞᱮ ᱥᱮ ᱱᱚᱛᱮ ᱫᱚ ᱟᱞᱮ ᱫᱚᱞᱮ ᱥᱟᱦᱟᱱ ᱜᱮᱭᱟ ᱟᱛᱱᱟᱜ, ᱦᱮᱸᱥᱮᱞ ᱟᱢᱨᱩ ᱚᱱᱟ ᱠᱚᱠᱚ ᱥᱟᱦᱟᱱ ᱜᱮᱭᱟ ᱟᱯᱮ ᱮᱞᱟᱠᱟ ᱨᱮᱫᱚ ᱛᱟᱦᱚᱞᱮ ᱡᱟᱦᱟᱸᱭ ᱠᱚᱫᱚ ᱰᱟᱟᱲᱚᱢ ᱠᱚᱵᱚᱱ ᱵᱮᱱᱟᱣᱟ ᱪᱮᱫ ᱠᱚᱛᱮ ᱰᱟᱟᱲᱟᱢ ᱠᱚᱯᱮ ᱵᱮᱱᱟᱣᱟ
ᱚᱱ ᱚᱱᱟ ᱢᱟᱱᱮ ᱵᱟᱹᱧ ᱵᱩᱡ ᱞᱮᱫᱟ ᱪᱮᱫ ᱮᱢ ᱞᱟᱹᱭ ᱦᱚᱪᱚ ᱠᱮᱫᱟ
ᱚᱱᱟ ᱫᱚ ᱡᱟᱦᱟᱸ ᱫᱚ ᱠᱩᱰᱤᱨᱮ ᱠᱩᱰᱤ ᱨᱮ ᱠᱚ ᱵᱚᱱ ᱞᱟᱜᱟᱣᱟ ᱠᱩᱰᱤᱨᱮ ᱯᱟᱥᱱᱤ ᱨᱮ ᱡᱟᱦᱟᱸ ᱞᱟᱹᱴᱷᱤ ᱞᱮᱠᱟᱛᱮ ᱛᱟᱸᱦᱮᱱᱟ ᱚᱱᱟ ᱫᱚ ᱰᱟᱲᱚᱢ ᱵᱚᱱ ᱢᱮᱛᱟᱜ ᱠᱟᱱᱟ ᱟᱫᱚ ᱚᱱᱟ ᱰᱟᱲᱚᱢ ᱫᱚ ᱪᱮᱫ ᱠᱚᱛᱮᱯᱮ ᱵᱮᱱᱟᱣ ᱜᱮᱭᱟ
ᱚᱱᱟ ᱫᱚ ᱵᱤᱥᱤ ᱠᱟᱭᱛᱮ ᱥᱟᱨᱡᱚᱢ ᱛᱮ ᱥᱟᱨᱡᱚᱢ ᱛᱮᱦᱚᱸ ᱞᱮ ᱵᱮᱱᱟᱣ ᱜᱮᱭᱟ ᱟᱨ ᱥᱮᱜᱩᱱ ᱟᱨ ᱵᱟᱝᱠᱷᱟᱱ ᱛᱮᱞᱮᱨ ᱫᱟᱨᱮ ᱛᱟᱸᱦᱮᱱᱟ ᱥᱮ ᱚᱱᱟ ᱠᱚᱛᱮ ᱦᱚᱸᱞᱮ ᱵᱮᱱᱟᱣ ᱜᱮᱭᱟᱞᱮ ᱟᱨ ᱯᱟᱨᱠᱚᱢ ᱠᱚ, ᱯᱟᱨᱠᱚᱢ ᱠᱚ ᱵᱟᱥᱤ ᱜᱩᱛᱮ ᱟᱨ ᱱᱚᱣᱟ ᱵᱟᱝ ᱛᱮᱨᱮᱞ, ᱛᱮᱨᱮᱞ ᱫᱟᱨᱮ ᱨᱮᱱᱟᱜ ᱤᱭᱟᱹ ᱛᱮ
ᱦᱩᱸ, ᱵᱟ ᱟᱞᱮ ᱚᱱᱛᱮ ᱫᱚ ᱛᱮᱨᱮᱞ ᱨᱮᱱᱟᱜ ᱟᱻ ᱟᱞᱮ ᱚᱱᱛᱮ ᱫᱚ ᱛᱮᱨᱮᱞ ᱨᱮᱱᱟᱜ ᱫᱚ ᱥᱩᱫᱷᱩ ᱠᱩᱴᱷᱮᱹ ᱜᱮᱠᱚ ᱵᱮᱱᱟᱣᱟ ᱠᱩᱴᱷᱮᱹ ᱛᱮᱫ ᱜᱮ ᱟᱨ ᱯᱟᱰᱭᱟᱨᱮ ᱫᱚ ᱥᱟᱨᱡᱚᱢ ᱨᱮᱱᱟᱜ ᱠᱚ ᱵᱮᱱᱟᱣ ᱜᱮᱭᱟ ᱟᱨ ᱟᱨ ᱡᱟᱦᱟᱸᱭ ᱡᱟᱦᱟᱸ ᱰᱟᱲᱚᱢ ᱠᱚ ᱰᱟᱲᱚᱢ ᱠᱚᱫᱚ ᱟᱞᱮ ᱫᱚᱠᱚ ᱵᱮᱱᱟᱣᱟ ᱡᱟᱦᱟᱸᱭ ᱢᱮᱛᱟᱜ ᱠᱟᱱᱟ ᱢᱟᱨᱟᱣ ᱧᱚᱜ-ᱟᱜ ᱠᱟᱴᱷ ᱱᱟᱯᱟᱭ ᱧᱚᱜᱟᱜ ᱵᱟᱝ, ᱵᱟᱝ ᱪᱤᱠᱟᱹᱜᱼᱟ ᱟᱨ ᱦᱮᱸᱥᱮᱞ ᱦᱚᱸᱠᱚ ᱰᱟᱲᱚᱢ ᱜᱮᱭᱟ, ᱦᱮᱸᱥᱮᱞ ᱰᱟᱲᱚᱢ ᱟᱨᱻ ᱢᱤᱫᱴᱟᱝ ᱦᱮᱱᱟᱜ ᱠᱟᱫᱟ ᱪᱮᱫ ᱡᱮ ᱠᱚ ᱢᱮᱛᱟᱜᱼᱟ ᱚᱱᱟ ᱫᱚ ᱵᱟᱲᱟᱭ ᱵᱟᱝ ᱦᱤᱲᱤᱧ ᱦᱩᱭ ᱠᱟᱱᱟ ᱚᱱᱟ ᱫᱚ ᱵᱟᱝ ᱩᱭᱦᱟᱹᱨᱚᱜ ᱠᱟᱱᱟ
ᱦᱩᱸ ᱛᱟᱦᱞᱮ ᱟᱯᱮ ᱥᱮᱫ ᱫᱚ ᱟᱯᱮ ᱥᱮᱫ, ‌‌ ᱮᱸᱻ ᱟᱯᱮᱥᱮᱫ ᱡᱚᱠᱷᱚᱱ ᱫᱚᱢᱮ ᱫᱟᱜᱟᱭ ᱦᱮᱸᱥᱮ ᱠᱟᱴᱠᱚᱢ ᱠᱚ ᱦᱟᱹᱠᱩ ᱠᱚᱠᱚ ᱧᱟᱢᱚᱜ ᱜᱮᱭᱟ ᱟᱯᱮ ᱥᱮᱫ
ᱦᱳᱭ ᱧᱟᱢᱚᱜ ᱜᱮᱭᱟ ᱠᱚ, ᱱᱚᱸᱰᱮ ᱟᱞᱮ ᱢᱮᱱᱟᱜ ᱠᱟᱜ ᱛᱟᱞᱮᱭᱟ ᱥᱩᱴᱤᱭᱟᱹ ᱜᱟᱰᱟ ᱡᱟᱦᱟᱸ ᱫᱚ ᱵᱩᱨᱩ ᱡᱷᱟᱨᱱᱟ ᱠᱷᱚᱱᱟᱜ ᱦᱮᱡ ᱮᱱᱠᱷᱟᱱ ᱚᱝᱠᱟ ᱠᱟᱛᱮ ᱜᱟᱰᱟ ᱦᱟᱠᱟᱱᱟ ᱟᱨ ᱱᱮᱛᱟᱨ ᱫᱚ ᱜᱟᱰᱟ ᱜᱮᱞᱮ ᱢᱮᱛᱟᱜᱼᱟ ᱞᱟᱹᱭ ᱧᱟᱢᱚᱜ ᱜᱮᱭᱟ ᱠᱚ ᱟᱨ ᱚᱠᱚᱭ ᱠᱚᱫᱚ ᱴᱚᱨᱚᱰᱟᱝ ᱠᱚᱠᱚ ᱚᱰᱟᱣ ᱜᱮᱭᱟ ᱚᱠᱚᱭ ᱫᱚ ᱠᱟᱥᱤ ᱴᱚᱨᱚᱰᱟᱝ ᱚᱠᱚᱭ ᱫᱚ ᱢᱟᱫ ᱴᱚᱨᱚᱰᱟᱝ ᱱᱚᱝᱠᱟᱱᱟᱜ ᱠᱚ ᱟᱰᱟᱣ ᱜᱮᱭᱟ ᱚᱠᱚᱭ ᱠᱚᱫᱚ ᱱᱮᱛᱟᱨ ᱫᱚ ᱢᱚᱥᱟᱨᱤ ᱦᱳᱭ ᱦᱳᱭ ᱠᱷᱮᱛ ᱨᱮ ᱵᱟᱹᱫᱽ ᱨᱮ ᱵᱟᱹᱭᱦᱟᱹᱲ ᱨᱮᱠᱚ ᱚᱰᱟᱣᱟ ᱟᱨ ᱱᱤᱛᱚᱜ ᱦᱟᱸᱜ ᱚᱱᱠᱟ ᱫᱚ ᱵᱟᱭ ᱫᱟᱜ ᱠᱟᱫᱟ ᱟᱫᱚ ᱜᱟᱰᱟ ᱨᱮ ᱦᱟᱸᱜ ᱡᱟᱦᱟᱸᱭ ᱱᱟᱭ ᱠᱚᱫᱚ ᱠᱚ ᱜᱷᱟᱹᱴᱤ ᱠᱟᱫᱟ ᱚᱱᱟ ᱜᱷᱟᱹᱴᱤ ᱨᱮᱜᱮ ᱥᱤᱭᱟᱹᱲᱟ ᱠᱚ ᱚᱰᱟᱣ ᱯᱮ ᱚᱸᱰᱮ ᱴᱚᱨᱚᱰᱟᱝ ᱠᱚ ᱚᱰᱟᱣ ᱛᱟᱠᱚᱣᱟ
ᱟᱨ ᱠᱟᱴᱠᱚᱢ ᱠᱚᱫᱚ ᱫᱷᱤᱨᱤ ᱠᱟᱴᱠᱚᱢ ᱠᱚ ᱯᱟᱸᱡᱟ ᱦᱩᱭᱩᱜᱼᱟ ᱡᱟᱦᱟᱸᱨᱮ ᱫᱟᱜ ᱠᱚᱢ ᱧᱚᱜ ᱜᱮᱭᱟ ᱚᱸᱰᱮ ᱠᱚ ᱟᱨᱮᱡ ᱟᱸᱡᱮᱫᱟ ᱫᱷᱤᱨᱤ ᱠᱟᱴᱠᱚᱢ ᱠᱚ ᱜᱟᱰᱟ ᱠᱟᱴᱠᱚᱢ ᱠᱚᱠᱚ ᱯᱟᱸᱡᱟ ᱠᱚᱛᱮ ᱩᱱᱠᱩ ᱫᱚᱠᱚ ᱥᱤᱵᱤᱞ ᱧᱚᱜᱚᱜᱼᱟ ᱞᱟᱹᱭᱟ ᱠᱚ ᱠᱩᱥᱤᱢ
ᱦᱮᱸ ᱟᱨ ᱜᱚᱝᱜᱷᱟ ᱠᱚ ᱜᱚᱝᱜᱷᱟ ᱠᱚ ᱞᱮᱴᱚ ᱠᱚ ᱫᱚᱢᱮ ᱜᱮ ᱥᱤᱵᱤᱞᱟ
ᱱᱮᱛᱟᱨ ᱢᱟ ᱜᱚᱸᱜᱷᱟ ᱠᱚᱜᱮ ᱵᱟᱠᱚ ᱧᱮᱞᱚᱜ ᱠᱟᱱᱟ ᱵᱟᱠᱚ ᱧᱟᱢᱚᱜ ᱠᱟᱱᱟ ᱯᱟᱹᱦᱤᱞ ᱡᱚᱠᱷᱚᱱ ᱦᱩᱰᱤᱧ ᱛᱟᱦᱮᱸ ᱦᱩᱭ ᱞᱮᱱ ᱛᱟᱦᱮᱱᱟ ᱩᱱᱫᱚ ᱫᱚᱢᱮ ᱠᱚ ᱧᱟᱢᱚᱜ ᱛᱟᱦᱮᱱᱟ ᱜᱚᱸᱝᱜᱷᱟ ᱠᱚ ᱵᱟᱹᱫᱽ ᱨᱮ ᱵᱟᱹᱭᱦᱟᱹᱲ ᱨᱮ ᱫᱚᱢᱮ ᱜᱚᱸᱝᱜᱷᱟ ᱦᱟᱞᱟᱝ ᱞᱮ ᱪᱟᱞᱟᱜ ᱛᱟᱦᱮᱱᱟ ᱱᱮᱛᱟᱨ ᱫᱚ ᱜᱚᱸᱝᱜᱷᱟ ᱦᱟᱞᱟᱝ ᱜᱮ ᱵᱟᱝ ᱜᱚᱝᱜᱷᱟ ᱜᱮ ᱢᱤᱫ ᱵᱟᱨ ᱠᱚ ᱧᱟᱢᱚᱜ ᱚᱱᱟ ᱨᱚᱦᱚᱭ ᱥᱚᱢᱚᱭ ᱜᱮ ᱢᱤᱫ ᱵᱟᱨ ᱧᱟᱢᱚᱜ ᱟᱠᱚ ᱟᱨ ᱵᱟᱝᱠᱷᱟᱱ ᱵᱟᱠᱚ ᱧᱮᱞᱚᱜᱚᱜ ᱠᱟᱱᱟ ᱜᱚᱝᱜᱷᱟ ᱫᱚ ᱟᱯᱮ ᱚᱱᱛᱮ ᱫᱚ ᱜᱚᱝᱜᱷᱟ ᱠᱚ ᱧᱮᱞᱚᱜ ᱠᱟᱱᱟ ᱥᱮ ᱵᱟᱝ
ᱦᱩᱸ ᱟᱞᱮ ᱦᱚᱸ ᱚᱱᱛᱮ ᱦᱚᱸ ᱩᱱᱟᱹᱜ ᱫᱚ ᱵᱟᱝᱜᱮ ᱡᱚᱠᱷᱚᱱ ᱞᱮ ᱨᱚᱦᱚᱭᱟ ᱛᱚᱠᱷᱚᱱ ᱜᱮᱠᱚ ᱧᱟᱢᱚᱜ